ᱦᱮᱞᱳ
ᱦᱮᱸ ᱦᱮᱞᱳ᱾
ᱦᱮᱸ ᱜᱚᱝᱠᱮ ᱨᱚᱲ ᱠᱚ ᱟᱸᱡᱚᱢᱚᱜ ᱠᱟᱱᱟᱱ?
ᱦᱮᱸ ᱟᱸᱡᱚᱢᱚᱜ ᱠᱟᱱᱟ᱾
ᱦᱮᱸ
ᱛᱟᱨ ᱯᱚᱨ ᱪᱮᱫ ᱠᱚᱢ ᱪᱤᱠᱟᱹ ᱵᱟᱲᱟᱭ ᱮᱫᱟ?
ᱦᱮᱸ ᱪᱤᱠᱟᱹ ᱫᱚ ᱱᱤᱛᱚᱜ ᱫᱚ ᱚᱱᱠᱟ ᱫᱚ ᱪᱮᱫ ᱦᱚᱸ ᱵᱟᱝ᱾
ᱤᱧ ᱫᱚ ᱚᱸᱭ ᱟᱞᱮ ᱠᱚᱫᱚ ᱡᱚᱢ ᱵᱟᱲᱟ ᱦᱩᱭᱮᱱ ᱛᱮ ᱱᱚᱜ-ᱚᱭ ᱛᱳ ᱫᱩᱲᱩᱵ ᱦᱩᱭ ᱠᱟᱱᱟ᱾
ᱦᱮᱸ ᱪᱮ ᱪᱮᱫ ᱵᱚᱱ ᱞᱟᱹᱭ ᱠᱮᱫᱟ?
ᱦᱚᱸ ᱤᱧ ᱫᱚᱞᱤᱧ ᱞᱟᱹᱭ ᱮᱫ ᱛᱟᱦᱮᱱᱤᱧ ᱫᱩᱲᱩᱵᱽ ᱵᱟᱲᱟ
ᱦᱮᱸ ᱦᱮᱸ ᱚ ᱟᱪᱪᱷᱟ ᱦᱮᱸ᱾ ᱟᱨ ᱱᱟᱯᱟᱭ ᱵᱟᱲᱟ ᱜᱮ ᱛᱚ?
ᱦᱮᱸ ᱱᱟᱯᱟᱭ ᱵᱟᱲᱟ ᱜᱮ᱾
ᱚᱸᱻ ᱟᱪᱪᱷᱟ, ᱦᱳᱭ ᱟᱨ ᱢᱟ ᱟᱵᱮᱱ ᱜᱮ ᱡᱟᱦᱟᱱᱟᱜ ᱜᱤ ᱢᱤᱫ ᱴᱮᱱ ᱥᱟᱛᱟᱢ ᱟᱛᱮᱫ ᱢᱟ ᱢᱮᱱ ᱵᱮᱱ?
ᱮᱸ ᱥᱟᱛᱟᱢ ᱫᱚ ᱚᱠᱟ ᱥᱟᱛᱟᱢ ᱟᱛᱮ ᱜᱚᱞᱯᱷᱚ ᱞᱮᱠᱷᱟᱱ ᱟᱹᱰᱤ ᱱᱟᱯᱟᱭ ᱠᱚᱜ-ᱟ ᱠᱟᱹᱴᱤᱡ ᱮᱢ ᱞᱟᱹᱭ ᱞᱮᱠᱷᱟᱱ?
ᱟᱸ ᱦᱮᱸᱻ ᱚᱱᱠᱟ ᱢᱟᱛᱚ ᱟᱹᱞᱤᱧᱟᱜ ᱦᱚᱸ ᱫᱚᱢᱮ ᱥᱟᱶᱛᱟ ᱤᱫᱤ ᱠᱟᱛᱮᱫ ᱦᱚᱸ ᱛᱚ ᱚᱱᱠᱟ ᱢᱟᱛᱚ ᱵᱟᱲᱟᱭ ᱦᱚᱸ ᱵᱟᱹᱱᱩᱜ-ᱟ ᱾ ᱟᱸ ᱟᱨ ᱡᱟᱭᱦᱳᱠ ᱢᱤᱫ ᱴᱤᱱ ᱡᱟᱦᱟᱸᱴᱟᱜ ᱜᱮ ᱢᱤᱫ ᱴᱤᱱ ᱥᱟᱛᱟᱢ ᱤᱫᱤ ᱠᱟᱛᱮᱫ ᱡᱩᱫᱤ ᱞᱟᱝ ᱜᱚᱞᱯᱷᱚ ᱠᱮᱜ ᱠᱮᱭᱟ
ᱟᱫᱚ ᱞᱟᱹᱭ ᱢᱮ ᱤᱧ ᱫᱚ ᱟᱢ ᱡᱩᱫᱤ ᱡᱟᱦᱟᱸᱱ ᱥᱟᱛᱟᱢ ᱜᱮᱢ ᱞᱟᱹᱭ ᱟ ᱚᱱᱟ ᱥᱟᱛᱟᱢ ᱟᱛᱮᱜ ᱜᱮ ᱜᱚᱞᱯᱷᱚ ᱤᱧᱟᱹᱜ ᱫᱚ ᱨᱮᱵᱮᱱ ᱢᱤᱱᱟᱹᱧᱟ ᱾
ᱟᱪᱪᱷᱟ ᱦᱮᱸ ᱮᱸ ᱢᱮᱱ ᱢᱟᱱᱮ ᱤᱧ ᱫᱚ ᱦᱟᱸᱜ ᱩᱱᱟᱹᱜ ᱴᱟ ᱫᱚ ᱵᱩᱡ ᱤᱧ ᱫᱚ ᱢᱮᱱ ᱜᱟᱱ-ᱟ ᱵᱟᱲᱟᱭ ᱜᱤ ᱵᱟᱹᱧ ᱵᱟᱲᱟᱭᱟ ᱦᱮᱸ ᱾
ᱦᱮ ᱾
ᱦᱮᱸᱻ ᱱᱚᱜᱱᱟ ᱪᱮᱫᱟᱜ ᱥᱮ ᱚᱱᱮ ᱵᱟᱵᱚᱱ ᱢᱮᱱᱟ ᱡᱮ ᱵᱟᱭᱥᱤ ᱥᱮ ᱚᱱᱮ ᱡᱟᱦᱟᱸ ᱫᱚ ᱵᱤᱪᱟᱹᱨ ᱵᱮᱵᱚᱥᱛᱟ ᱟᱵᱚ ᱥᱟᱱᱛᱟᱲ ᱥᱚᱢᱟᱡ ᱟᱸ ᱛᱚ ᱱᱚᱣᱟ ᱱᱚᱣᱟ ᱵᱟᱨᱮ ᱛᱮ ᱢᱟᱱᱮ ᱛᱤᱱᱟᱹᱜ ᱥᱮ ᱪᱮᱫ ᱞᱮᱠᱟᱱᱟ ᱱᱚᱣᱟ ᱵᱟᱨᱮ ᱛᱮ ᱪᱮᱫ ᱞᱮᱠᱟ ᱵᱮᱱ ᱥᱮᱢ ᱵᱟᱲᱟᱭᱟ ᱟᱨ ᱪᱮᱫ
ᱚ ᱡᱟᱦᱟᱱᱟᱜ ᱵᱤᱪᱟᱹᱨ ᱵᱟᱹᱭᱥᱤ ᱠᱟᱛᱷᱟ ᱴᱟᱜ ᱠᱚ ᱞᱟᱹᱭᱟ
ᱦᱮᱸ ᱦᱮᱸ᱾
ᱟᱫᱚ ᱢᱮᱱ ᱮᱠᱷᱟᱱ ᱟᱫᱚ ᱢᱮᱱᱮᱫ ᱫᱚ ᱵᱟᱹᱧ ᱵᱟᱲᱟᱭ ᱜᱮᱭᱟ ᱵᱟᱹᱭᱥᱤ ᱪᱮᱫᱟᱜ ᱠᱚ ᱞᱟᱹᱭ ᱠᱟᱣᱫᱟ ᱠᱤᱱᱛᱩ ᱢᱮᱱᱠᱷᱟᱱ ᱡᱩᱫᱤ ᱮᱸ ᱵᱤᱪᱟᱹᱨ ᱨᱮᱱᱟᱜ ᱠᱟᱛᱷᱟᱢ ᱞᱟᱹᱭᱟ ᱟᱵᱚᱣᱟᱜ ᱫᱚ ᱚᱱᱮ ᱞᱚᱵᱤ ᱥᱩᱛᱟᱹᱱ ᱴᱟᱸᱹᱰᱤ ᱢᱮᱱᱟᱜ ᱛᱟᱵᱚᱱᱟ ᱾
ᱦᱮᱸ ᱡᱟᱦᱟᱸ ᱫᱚ ᱚᱱᱮ ᱤᱧ ᱦᱚᱧ ᱵᱟᱲᱟᱭ ᱜᱮᱭᱟ ᱡᱟᱦᱟᱸ ᱫᱚᱵᱚᱱ ᱢᱮᱛᱟᱜ ᱠᱟᱱᱟ ᱥᱮ ᱥᱩᱯᱨᱤᱢ ᱠᱳᱨᱴ ᱥᱚᱢᱟᱱ ᱾
ᱦᱮᱸ ᱦᱮᱸ ᱾
ᱦᱮᱸ ᱦᱮᱸ ᱾
ᱟᱫᱚ ᱡᱟᱹᱱᱤᱡ ᱪᱚ ᱚᱱᱟ ᱠᱟᱛᱷᱟ ᱜᱮ ᱟᱹᱫᱤᱢ ᱦᱚᱲ ᱠᱚᱫᱚ ᱚᱱᱮ ᱞᱚ-ᱵᱤᱨ ᱵᱟᱹᱭᱥᱤ ᱦᱚᱸᱠᱚ ᱞᱟᱹᱭᱟ᱾
ᱦᱳᱭ ᱦᱳᱭ ᱦᱳᱭ ᱦᱮᱸ ᱟᱨ ᱢᱤᱴᱤᱡ ᱛᱚ ᱟᱨ ᱢᱤᱴᱤᱡ ᱫᱚ ᱞᱤᱧ ᱵᱟᱲᱟᱭᱟ ᱡᱟᱦᱟᱸ ᱚᱱᱮ ᱟᱛᱳ ᱥᱳᱞᱳ ᱟᱱᱟ ᱟᱛᱮᱫ ᱵᱚᱱ ᱫᱩᱲᱩᱵᱚᱜ ᱡᱟᱦᱟᱸ ᱫᱚ ᱢᱟᱹᱡᱷᱤ ᱵᱟᱭᱥᱤ ᱥᱮ ᱪᱮᱫ ᱵᱚᱱ ᱢᱮᱛᱟᱜ ᱠᱟᱱᱟ ᱦᱟᱸᱜ?
ᱦᱮᱸ ᱦᱮᱸ ᱦᱮᱸ ᱾
ᱦᱮᱸ ᱟᱨ ᱢᱤᱫ ᱴᱤᱱ ᱫᱚ ᱪᱮᱫ ᱠᱚ ᱢᱮᱛᱟᱣᱟᱜ-ᱟ?
ᱡᱮᱢᱚᱱ ᱤᱧ ᱫᱚ ᱵᱤᱪᱟᱹᱨ ᱵᱚᱞᱛᱮ ᱪᱤᱫᱠᱟ ᱢᱤᱫᱴᱟᱝ ᱡᱟᱦᱟᱱ ᱜᱷᱚᱴᱚᱱᱟ ᱜᱮ ᱡᱚᱠᱷᱚᱱ ᱦᱩᱭᱩᱜ-ᱟ ᱟᱛᱩ ᱨᱮ ᱵᱟᱠᱚ ᱵᱤᱪᱟᱹᱨ ᱫᱟᱲᱮᱭᱟᱜ-ᱟ ᱛᱚᱠᱷᱚᱱ ᱫᱚ ᱟᱫᱚ ᱮ ᱯᱩᱲᱥᱤ ᱢᱟᱹᱡᱷᱤ ᱟᱛᱮ ᱠᱚ ᱵᱤᱪᱟᱹᱨᱟ᱾
ᱦᱮᱸ ᱦᱮᱸ ᱦᱮᱸ᱾
ᱟᱫᱚ
ᱱᱚᱝᱠᱟ ᱜᱮ ᱯᱩᱲᱥᱤ ᱢᱟᱹᱡᱷᱤ ᱠᱷᱚᱱ ᱟᱨᱦᱚᱸ ᱮ ᱛᱚᱠᱷᱚᱱ ᱯᱤᱲ ᱪᱟᱞᱟᱜᱼᱟ ᱯᱤᱲ ᱠᱷᱚᱱ ᱱᱚᱝᱠᱟ ᱠᱟᱛᱮᱫ ᱜᱮ ᱟᱫᱚ ᱞᱚ ᱵᱤᱨ ᱥᱮᱫ ᱠᱚ ᱤᱫᱤ ᱜᱚᱫ ᱠᱟᱜᱼᱟ ᱾
ᱦᱮᱸ ᱦᱮᱸ ᱢᱟᱱᱮ ᱡᱟᱦᱟᱸ ᱚᱱᱮ ᱟᱹᱛᱩ ᱨᱮᱱᱟᱜ ᱮᱴ ᱮᱴᱠᱮᱴᱚᱬᱮ ᱥᱮ ᱡᱟᱦᱟᱱᱟᱜ ᱠᱟᱹᱣᱫᱟᱹ ᱠᱷᱟᱹᱯᱟᱹᱨᱤ ᱦᱩᱭᱩᱜᱼᱟ ᱦᱳᱭ ᱚᱱᱟ ᱫᱚ ᱟᱛᱳ ᱢᱟᱹᱡᱷᱤ ᱛᱮ ᱦᱳᱭᱱᱟ ᱡᱩᱫᱤ ᱵᱟᱝ ᱯᱷᱚᱭᱥᱚᱞᱟᱜᱼᱟ ᱩᱱᱫᱚ ᱚᱱᱮ ᱡᱟᱦᱟᱸ ᱫᱚ ᱢᱟᱱᱮ ᱯᱟᱨᱟᱱᱤᱠ ᱠᱚ ᱟᱛᱮᱫ ᱦᱩᱭᱩᱜᱼᱟ ᱯᱟᱨᱜᱟᱱᱟ ᱠᱚ ᱟᱛᱮᱫ ᱛᱟᱨᱯᱚᱨᱮ ᱛᱚ ᱦᱟᱸᱜ ᱡᱟᱹᱱᱤᱡ ᱞᱚ ᱵᱤᱨ ᱵᱟᱨᱥᱤ ᱫᱚᱵᱚᱱ ᱥᱮᱱᱚᱜᱼᱟ ᱥᱮ?
ᱦᱮᱸ ᱠᱤᱱᱛᱩ ᱤᱧ ᱫᱚ ᱱᱚᱝᱠᱟᱧ ᱧᱮᱞ ᱠᱟᱫ ᱠᱚᱣᱟ ᱡᱮ ᱡᱮᱢᱚᱱ ᱢᱤᱫᱴᱟᱝ ᱟᱛᱳ ᱨᱮ ᱢᱤᱫᱴᱟᱝ ᱥᱚᱢ ᱢᱟᱹᱡᱷᱤ ᱦᱟᱲᱟᱢ ᱵᱟᱭ ᱵᱤᱪᱟᱹᱨ ᱫᱟᱲᱮᱭᱟᱫᱟ᱾ ᱛᱟᱦᱚᱞᱮ ᱟᱡ ᱫᱚ ᱮ ᱡᱚᱠᱷᱚᱱ ᱢᱤᱫᱴᱟᱝ ᱯᱟᱨᱜᱟᱱᱟ ᱵᱚᱞᱛᱮ ᱱᱮᱛᱟᱨ ᱫᱚ ᱚᱱᱮ ᱮ
ᱵᱤᱨ ᱨᱮ ᱢᱤᱫᱴᱟᱝ ᱡᱟᱦᱟᱸ᱾
ᱛᱤᱨ ᱨᱮ ᱢᱤᱫᱴᱮᱱ ᱡᱟᱦᱟᱸ ᱚᱧᱪᱚᱞ ᱵᱚᱱ ᱞᱟᱹᱭᱟ ᱦᱮᱸ ᱦᱮᱸ ᱚᱧᱪᱚᱞ ᱨᱮ ᱢᱤᱫᱴᱤᱡ ᱯᱤᱨ ᱯᱟᱨᱜᱟᱱᱟ ᱛᱟᱦᱮᱱᱟ᱾
ᱤᱵᱮᱱ ᱛᱤᱱᱟᱹᱜ ᱜᱟᱱ ᱢᱟᱺᱡᱷᱤ ᱢᱮᱱᱟᱜ ᱠᱚᱣᱟ ᱩᱱᱠᱩ ᱟᱛᱮᱜ ᱮ ᱜᱟᱯᱟᱞ ᱢᱟᱨᱟᱜ-ᱟ᱾
ᱦᱮᱸ ᱦᱮᱸ ᱦᱮᱸ
ᱛᱟᱯᱚᱨ ᱚᱱᱟ ᱪᱮᱛᱟᱱ ᱪᱟᱜ ᱡᱩᱫᱤ ᱵᱟᱠᱚ ᱥᱚᱞᱟ ᱜᱚᱴᱟ ᱫᱟᱲᱮᱭᱟᱜᱼᱟ ᱠᱟᱨᱚᱱ ᱟᱹᱰᱤ ᱠᱤᱪᱷᱩ ᱵᱤᱼᱼ ᱪᱟᱹᱨ ᱠᱚ ᱫᱤ ᱢᱟᱺᱡᱷᱤ ᱟᱛᱮ ᱵᱟᱢ ᱵᱤᱪᱟᱹᱨᱟ ᱠᱟᱨᱚᱱ ᱯᱩᱲᱥᱤ ᱦᱚᱲ ᱫᱚᱠᱚ ᱧᱮᱧᱟᱢ ᱠᱟᱱᱟ ᱛᱚ? ᱥᱮᱠᱚ ᱧᱮᱞᱟ ᱟᱸᱡᱚᱢ ᱦᱚᱸᱠᱚ ᱟᱸᱡᱚᱢ ᱠᱟᱫᱟ ᱛᱟᱦᱮ ᱥᱚᱴᱷᱤᱠ ᱵᱤᱡᱟᱹᱨ ᱴᱟᱜ ᱦᱩᱭᱩᱜᱼᱟ᱾
ᱦᱩᱸ ᱡᱟᱭᱦᱳᱠ ᱢᱟᱱᱮ ᱱᱚᱣᱟ ᱤᱫᱤᱼᱼ ᱪᱮᱫ ᱫᱚ ᱚᱱᱠᱟ ᱛᱚ ᱟᱨ ᱵᱟᱲᱟᱭ ᱠᱚᱦᱚᱸ ᱛᱚ ᱵᱟᱝ ᱛᱟᱦᱮᱸ ᱠᱟᱱᱟ᱾ ᱟᱫᱚ ᱱᱚᱜ-ᱟ ᱱᱚᱰᱮ ᱜᱮ ᱱᱚᱝᱠᱟᱜ ᱜᱮ ᱢᱟᱱᱮ ᱮᱸ ᱦᱤᱱᱟᱹ ᱱᱤᱭᱟᱹ ᱴᱚᱯᱤᱠ ᱠᱚ ᱟᱛᱮᱫ ᱜᱚᱞᱯᱷᱚ ᱵᱟᱲᱟᱜ ᱠᱟᱱᱛᱮ ᱟᱹᱰᱤ ᱠᱤᱪᱷᱩ ᱡᱤᱱᱤᱥ ᱵᱩᱡᱩᱜᱚᱜ ᱠᱟᱱᱟ᱾ ᱵᱟᱝᱠᱷᱟᱱ ᱢᱟᱛᱚ ᱱᱚᱣᱟ ᱠᱚ ᱢᱟᱛᱚ ᱟᱵᱚᱣᱟᱜ ᱫᱚ ᱵᱟᱲᱟᱭ ᱨᱮᱱᱟᱜ ᱦᱚᱸ ᱫᱚᱨᱠᱟᱨ ᱢᱮᱱᱟᱜ ᱛᱟᱵᱚᱱ ᱜᱮᱭᱟ᱾ ᱛᱮᱦᱚᱸ ᱡᱚᱛᱚ ᱦᱚᱲ ᱫᱚ ᱡᱚᱛᱚ ᱡᱤᱱᱤᱥ ᱫᱚ ᱵᱟᱝ ᱜᱮᱵᱚᱱ ᱵᱟᱲᱟᱭ ᱜᱮᱭᱟ ᱟᱵᱚ ᱥᱟᱶᱛᱟ ᱨᱮᱱᱟᱜ ᱜᱮ᱾ ᱦᱩ ᱟᱫᱚ ᱱᱚᱝᱠᱟ ᱠᱟᱛᱮᱫ ᱟᱹᱰᱤ ᱜᱟᱱ ᱜᱮ ᱢᱚᱴᱟ ᱢᱩᱴᱤ ᱵᱩᱡᱽ ᱵᱟᱲᱟ ᱦᱩᱭᱮᱱ ᱜᱮᱭᱟ᱾
ᱟᱫᱚ ᱱᱚᱝᱠᱟ ᱪᱮᱫ ᱤᱧ ᱞᱟᱹᱭᱟ ᱜᱟᱯᱟᱞ ᱢᱟᱨᱟᱣ ᱛᱟᱞᱟ ᱛᱮᱜ ᱛᱚ ᱢᱤᱫᱴᱟᱝ ᱦᱚᱲ ᱵᱟᱨ ᱦᱟᱱᱟ᱾
ᱚᱱᱟ ᱜᱟᱯᱟᱞ ᱢᱟᱨᱟᱜᱼᱟ ᱵᱟᱢ ᱵᱟᱲᱟᱜᱼᱟ ᱟᱢᱮᱢ ᱥᱮᱬᱟᱭᱟ ᱠᱚᱴᱚ ᱡᱤᱱᱤᱥ ᱠᱚ ᱦᱩᱭᱩᱜᱼᱟ᱾ ᱟᱡ ᱢᱟᱱᱮ ᱟᱡ ᱮ ᱥᱮᱬᱟᱭᱟ ᱚᱫᱟᱱ ᱯᱚᱫᱟᱱ ᱠᱟᱛᱮ ᱜᱮ ᱟᱨᱠᱤᱼᱼ ᱦᱳᱭ ᱚᱱᱟᱜᱮ
ᱦᱩᱸ
ᱚᱸ ᱟᱨ ᱮᱢᱱᱤ ᱫᱚ ᱚᱲᱟᱜ ᱠᱚᱨᱮ ᱫᱚ ᱱᱟᱯᱟᱭ ᱵᱟᱲᱟ ᱜᱮᱛᱚ? ᱦᱮᱸ ᱱᱟᱯᱟᱭ ᱵᱟᱲᱟ ᱜᱮ ᱛᱟᱯᱚᱨ ᱡᱚᱠᱷᱚᱱᱼᱼ
ᱮᱢᱟᱜ ᱵᱚᱱ ᱞᱟᱝ ᱜᱚᱞᱯᱷᱚᱤᱫᱤ ᱛᱟᱦᱚᱞᱮ ᱢᱤᱫᱴᱟᱝ ᱚᱱᱟ ᱦᱚᱸᱞᱟᱝ ᱞᱟᱹᱭ ᱛᱚᱨᱟ ᱠᱟᱜ ᱜᱮ ᱛᱟᱦᱚᱞᱮ ᱟᱢᱟᱜ ᱢᱚᱱᱮᱛᱮ ᱜᱤᱨᱟᱹᱼᱼ ᱛᱚ ᱡᱮᱢᱚᱱ ᱟᱵᱚ ᱥᱟᱶᱛᱟ ᱥᱚᱢᱟᱡᱽ ᱛᱟᱞᱟᱨᱮ᱾
ᱛᱟᱞᱟ ᱨᱮ
ᱜᱤᱨᱟᱹᱱᱟᱜ ᱠᱟᱱᱟ ᱱᱮᱛᱟᱨ ᱠᱤᱱᱛᱩ ᱜᱤᱨᱟᱹᱱᱟᱜ ᱮᱱᱮᱢ ᱠᱟᱹᱴᱤᱡᱼᱼ ᱨᱩᱚᱫᱽᱫᱨᱚ ᱠᱟᱱ ᱞᱮᱠᱟᱧ ᱵᱩᱡᱷᱟᱹᱣ ᱫᱟ ᱛᱟᱦᱚᱞᱮ ᱟᱢ ᱜᱤᱨᱟᱹᱣᱟᱜ ᱢᱮᱱᱛᱮ ᱛᱤᱱᱟᱹᱜ ᱜᱟᱱ ᱜᱤᱨᱟᱹ ᱢᱮᱱᱛᱮ ᱟᱢᱮᱢ ᱵᱩᱡᱷᱟᱹᱣᱟ?
ᱦᱮᱸ ᱚᱱᱠᱟ ᱞᱮᱠᱟᱛᱮ ᱱᱟᱦᱟᱸᱜ ᱢᱟᱱᱮ ᱦᱳᱭ ᱤᱱᱠᱟ ᱫᱚᱼᱼ ᱯᱨᱚᱛᱷᱚᱢ ᱨᱮᱜᱮᱧ ᱞᱟᱹᱭ ᱠᱮᱫᱼᱟ ᱡᱮ ᱥᱟᱱᱛᱟᱲ ᱥᱚᱢᱟᱡᱽ ᱤᱫᱤ ᱠᱟᱛᱮ ᱫᱚ ᱥᱟᱹᱨᱤᱜᱮ ᱚᱱᱠᱟ ᱵᱟᱲᱟᱭ ᱫᱚ ᱵᱟᱹᱱᱩᱜ ᱟᱫᱚ᱾ ᱦᱳᱭ ᱱᱚᱣᱟ ᱜᱤᱨᱟᱹ ᱠᱟᱛᱷᱟ ᱡᱟᱦᱟᱸᱢ ᱢᱮᱱᱮᱫᱼᱟ ᱜᱤᱨᱟᱹ ᱫᱚ ᱮᱸ᱾ ᱯᱟᱹᱦᱤᱞ ᱫᱚ ᱡᱟᱦᱟᱱᱟᱜ ᱨᱮᱜᱮ ᱜᱤᱨᱟᱹ ᱫᱚᱼᱼ ᱜᱤᱨᱟᱹ ᱜᱤᱨᱟᱹ ᱫᱚ ᱢᱟᱱᱮ ᱱᱚᱝᱠᱟ ᱞᱮᱠᱟ ᱛᱮᱵᱚᱱ ᱤᱭᱟᱹᱭᱟ, ᱡᱮ ᱦᱚᱳᱭᱛᱳ ᱱᱚᱝᱠᱟ ᱤᱧ ᱫᱩᱧ ᱢᱚᱱᱮᱭᱟ ᱡᱮ ᱚᱱᱮ ᱦᱚᱳᱭᱛᱳ ᱵᱟᱨ ᱦᱚᱲ ᱩᱱᱠᱤᱱ ᱡᱩᱫᱤ ᱟ ᱟᱹᱛᱩᱳ ᱨᱮᱱᱟᱜ ᱡᱟᱦᱟᱱᱟᱜ ᱜᱮ ᱵᱟᱯᱞᱟ ᱵᱤᱦᱟᱹ ᱦᱩᱭᱩᱜᱼᱟ ᱥᱮᱟᱹ ᱯᱮᱼᱼ ᱡᱟᱦᱟᱱᱟᱜ ᱜᱮ ᱟᱫᱚ ᱚᱱ ᱵᱟᱨ ᱦᱚᱲ ᱚᱱᱮ ᱟᱹᱛᱩ ᱟᱹᱛᱩᱳ ᱥᱮ ᱚᱲᱟᱜ ᱚᱲᱟᱜ ᱥᱮᱱ ᱠᱟᱛᱮᱫ ᱡᱟᱦᱟᱸ ᱫᱚᱠᱤᱱᱼᱼ ᱞᱟᱹᱭ ᱦᱚᱴᱚ ᱠᱟᱜ ᱫᱚᱠᱤᱱ ᱢᱮᱱᱟ ᱚᱱᱟᱫᱚ ᱜᱤᱨᱟᱹ ᱠᱤᱱ, ᱟᱹᱜᱩ ᱠᱮᱫᱟ ᱥᱮ ᱪᱮᱫᱞᱮᱠᱟ ᱠᱟᱱᱟ ᱩᱱᱟᱜ ᱴᱟ ᱫᱚ ᱵᱟᱹᱧ ᱵᱟᱲᱟᱭᱟ ᱡᱩᱫᱤ᱾ ᱫᱤᱭ ᱦᱩᱭᱩᱜ ᱟᱫᱚ ᱚᱱᱟ ᱟᱜᱮ ᱤᱧ ᱫᱩᱧ ᱢᱚᱱᱮᱭᱟ ᱡᱮ ᱦᱮᱸ ᱜᱤᱨᱟᱹ ᱫᱚ ᱛᱟᱦᱚᱞᱮ ᱪᱮᱫᱮ ᱞᱮᱠᱟ ᱠᱟᱱᱟ ᱚᱱᱟ ᱫᱚ ᱤᱧᱦᱚᱸ ᱵᱟᱹᱧ ᱵᱟᱲᱟᱭ ᱜᱮᱭᱟ᱾
ᱟᱪᱪᱷᱟ ᱟᱪᱪᱷᱟ᱾ ᱟᱫᱚ ᱜᱤᱨᱟᱹ ᱫᱚ ᱤᱧ ᱫᱚ ᱡᱟᱧ ᱵᱟᱲᱟᱭᱟ ᱜᱤᱨᱟᱹ ᱫᱚ ᱦᱩᱭᱩᱜ ᱠᱟᱱᱟ᱾ ᱯᱮ ᱞᱮᱠᱟᱱᱟ, ᱢᱤᱫᱴᱟᱝ ᱫᱚ ᱦᱩᱭᱩᱜ ᱠᱟᱱᱟ ᱵᱟᱯᱞᱟ ᱜᱤᱨᱟᱹ᱾
ᱦᱮᱸ ᱦᱮᱸ᱾
ᱵᱷᱟᱰᱟᱱ ᱜᱮ ᱟᱨ ᱢᱮᱫᱷᱟ ᱫᱚ ᱦᱩᱭᱩᱜ ᱠᱟᱱᱟ ᱫᱤᱥᱚᱢ ᱜᱤᱨᱟᱹ᱾
ᱦᱮᱸ ᱦᱮᱸ᱾
ᱜᱤᱨᱟᱹ ᱨᱮᱱᱟᱜ ᱫᱚ ᱦᱟᱹᱴᱤᱧ ᱛᱟᱦᱮᱱᱟ, ᱜᱤᱨᱟᱹ ᱡᱩᱫᱤᱢ ᱧᱮᱞᱟ ᱡᱩᱫᱤ ᱵᱟᱯᱞᱟ ᱜᱤᱨᱟᱹ ᱨᱮᱱᱟᱜ ᱫᱚ ᱡᱟᱹᱱᱤᱡ ᱠᱷᱟᱱ ᱮ ᱱᱚᱛᱮ ᱫᱷᱩᱵᱤ ᱜᱷᱟᱥ ᱠᱚ ᱥᱟᱶᱛᱮ ᱮᱢ ᱱᱚᱣᱟᱧ ᱞᱟᱹᱭᱟ ᱦᱩᱲᱩ ᱠᱚ ᱟᱫᱣᱟ ᱦᱩᱲᱩ ᱠᱚ ᱛᱟᱯᱚᱨ ᱥᱩᱛᱟᱹᱢ ᱠᱚ ᱡᱟᱹᱱᱤᱡ ᱠᱷᱟᱱ ᱠᱚ ᱮᱢᱟ᱾ ᱟᱫᱚ ᱚᱱᱟ ᱵᱷᱟᱸᱰᱟᱱ ᱨᱮᱱᱟᱜ ᱫᱚ ᱱᱚᱝᱠᱟᱧ ᱩᱭᱦᱟᱹᱨ ᱫᱟ ᱡᱟᱱᱤᱡ ᱠᱷᱟᱱ ᱚᱱᱟ ᱜᱤᱨᱟᱹ ᱨᱮᱫᱚ ᱠᱚᱭᱞᱟ ᱠᱚ ᱮᱢᱟᱜᱼᱟ᱾
ᱚ ᱟᱪᱪᱷᱟ᱾
ᱟᱨ ᱥᱟᱶᱛᱮ ᱯᱟᱹᱦᱤᱞ ᱫᱚ ᱚᱱᱟ ᱜᱤᱨᱟᱹ ᱢᱤᱫᱴᱟᱝ ᱢᱚᱱᱮ ᱠᱟᱜ ᱢᱮ ᱵᱟᱯ ᱚᱱᱟ ᱢᱟᱱᱮ ᱵᱷᱤᱛᱤᱨ ᱨᱮ ᱢᱤᱫᱴᱟᱝ ᱮ ᱡᱟᱦᱟᱸ ᱪᱮᱫ ᱤᱧ ᱞᱟᱹᱭᱟᱢᱟ ᱯᱳᱲ ᱥᱩᱛᱟᱹᱢ ᱨᱮᱱᱟᱜ ᱠᱚ ᱢᱤᱫᱴᱟᱝ ᱠᱚ ᱠᱩᱞᱟ᱾ ᱟᱫᱚ ᱚᱸᱰᱮ ᱜᱮ ᱜᱤᱴ ᱛᱟᱦᱮᱱᱟ ᱢᱚᱱᱮ ᱠᱟᱜ ᱢᱮ ᱢᱤᱫᱴᱟᱝ ᱵᱟᱯᱞᱟ ᱚᱲᱟᱜ ᱯᱩᱱ ᱥᱟᱛ ᱫᱤᱱ ᱵᱟᱟᱹᱠᱤ ᱢᱮᱱᱟᱜᱼᱟ, ᱛᱟᱦᱚᱞᱮ ᱥᱟᱛ ᱠᱩᱴᱤ ᱜᱤᱨᱟᱹ ᱛᱟᱦᱮᱱᱟ ᱟᱫᱚ ᱫᱤᱱᱟᱹᱢ ᱵᱮᱨᱮᱫ ᱠᱟᱛᱮᱫ ᱥᱮᱛᱟᱜ ᱵᱮᱲᱟ ᱚᱱᱟ ᱢᱤᱫᱴᱟᱝ ᱠᱚ ᱞᱟᱲᱟ ᱠᱩ ᱠᱚᱢ ᱤᱫᱤᱜ-ᱟ ᱟᱫᱚ ᱠᱚ ᱵᱩᱡᱟ ᱡᱮ ᱵᱟᱯᱞᱟ ᱚᱲᱟᱜ ᱫᱚ ᱦᱚᱸᱜ ᱚᱭ ᱜᱟᱯᱟ ᱚᱱᱠᱟ ᱠᱟᱛᱮ ᱠᱚ ᱞᱮᱷᱟ ᱡᱚ ᱠᱮᱭᱟ ᱯᱟᱹᱦᱤᱞ ᱫᱚ᱾
ᱟᱻ᱾ ᱡᱟᱠ ᱱᱚᱣᱟ ᱦᱚ ᱵᱟᱲᱟᱭ ᱫᱚ ᱵᱟᱝ ᱛᱟᱦᱮᱸ ᱠᱟᱱ ᱜᱮᱭᱟ᱾ ᱟᱨ ᱵᱷᱟᱸᱰᱟᱱ ᱜᱤᱨᱤ ᱠᱷᱮᱛᱨᱮ ᱦᱚᱸ ᱚᱝᱠᱟᱟᱜ ᱜᱮ ᱦᱩᱭᱩᱜᱼᱟ ᱥᱮ ᱪᱮᱫᱞᱮᱠᱟ ᱦᱩᱭᱩᱜᱼᱟ?
ᱦᱮᱸ ᱵᱷᱟᱰᱟᱱ ᱜᱤᱨᱟᱹ ᱱᱚᱝᱠᱟ ᱜᱤᱨᱟᱹ ᱫᱚ ᱠᱚᱭᱞᱟ ᱛᱟᱦᱮᱱᱟ ᱠᱚᱭᱞᱟ ᱛᱟᱦᱮᱸ ᱠᱟᱱ ᱠᱷᱟᱱ ᱜᱮᱢ ᱵᱩᱡ ᱫᱟᱲᱮᱭᱟᱜ-ᱟ ᱡᱮ ᱱᱚᱣᱟ ᱫᱚ ᱮᱸ ᱵᱷᱟᱸᱰᱟᱱ ᱜᱤᱨᱟᱹ ᱠᱟᱱᱟ᱾
ᱚ ᱟᱪᱪᱷᱟ᱾
ᱟᱨ ᱪᱤᱛᱟ ᱤᱧᱟᱹᱜ ᱚᱱᱠᱟ ᱢᱚᱱᱮ ᱦᱩᱭᱩᱜ ᱢᱟᱱᱮ ᱴᱷᱤᱠ ᱴᱷᱟᱠ ᱫᱚ ᱵᱟᱹᱧ ᱩᱭᱦᱟᱹᱨ ᱫᱟ ᱵᱷᱟᱸᱰᱟᱱ ᱜᱤᱨᱟᱹ ᱫᱚ ᱪᱮᱫᱟ ᱮ ᱵᱟᱠᱚ ᱫᱚᱦᱚ ᱦᱚᱴᱚ ᱠᱟᱜᱼᱟ᱾
ᱚ ᱟᱪᱪᱷᱟ᱾ ᱚ᱾ ᱦᱮᱸ᱾
ᱡᱟᱦᱟᱸ ᱚᱱᱮ ᱢᱤᱫᱴᱟᱝ ᱫᱤᱥᱚᱢ ᱜᱤᱨᱟᱹᱧ ᱞᱟᱹᱭ ᱠᱮᱫᱟ, ᱫᱤᱥᱚᱢ ᱜᱤᱨᱟᱹ ᱡᱩᱫᱤᱢ ᱞᱟᱹᱭᱟ ᱡᱚᱠᱷᱚᱱ ᱥᱟᱨᱡᱚᱢ ᱰᱟᱹᱨ ᱟᱛᱮᱜ ᱡᱟᱦᱟᱸ ᱜᱤᱨᱟᱹ ᱠᱚ ᱟᱥᱮᱱᱟ ᱥᱟᱶᱛᱮ ᱡᱩᱫᱤ ᱱᱟ ᱱᱟᱣᱟᱱᱟᱜ ᱮᱸ ᱩᱫᱷᱟᱨᱚᱱ ᱞᱮᱠᱟᱛᱮ ᱡᱩᱫᱤ ᱤᱧ ᱞᱟᱹᱭᱟ ᱩᱱ ᱥᱚᱢᱚᱭ ᱡᱟᱦᱟᱸ ᱜᱤᱫᱽᱨᱟᱹ ᱫᱚ ᱚᱝᱠᱟ ᱥᱟᱨᱡᱚᱢ ᱰᱟᱹᱨ ᱟᱛᱮᱜᱮ ᱫᱤᱥᱚᱢ ᱫᱤᱥᱚᱢ ᱠᱚ ᱟᱥᱮᱱ ᱞᱮᱫᱟ᱾ ᱥᱮ ᱢᱟᱹᱱᱢᱤ ᱠᱤᱱ ᱵᱟᱲᱟᱭ ᱚᱪᱚ ᱞᱮᱫ ᱠᱚᱣᱟ᱾
ᱦᱮᱸ ᱦᱮᱸ᱾ ᱡᱟᱭᱦᱳᱠ ᱱᱚᱣᱟ ᱦᱚᱸ ᱤᱧ ᱴᱷᱮᱱ ᱫᱚ ᱮᱠᱫᱚᱢ ᱵᱟᱲᱟᱭ ᱜᱮ ᱵᱟᱝ ᱛᱟᱦᱮᱸ ᱠᱟᱱᱟ᱾ ᱱᱚᱣᱟ ᱜᱤᱨᱟᱹ ᱢᱮᱱ ᱢᱮ ᱥᱮ ᱵᱟᱭᱥᱤ ᱢᱮᱱᱢᱮ᱾ ᱱᱚᱣᱟ ᱠᱤᱱ ᱫᱚ ᱢᱟᱱᱮ ᱦᱮᱸ ᱵᱟᱲᱟᱭᱟᱹᱧ ᱜᱤᱨᱟᱹ ᱢᱮᱱᱛᱮ ᱢᱮᱱᱟᱜᱼᱟ ᱛᱚ ᱪᱮᱫ ᱞᱮᱠᱟ ᱥᱮ ᱛᱤᱱᱟᱹᱜ ᱜᱟᱱᱟ ᱱᱚᱣᱟ ᱦᱚᱸ ᱵᱟᱲᱟᱭ ᱵᱟᱝ ᱛᱟᱸᱦᱮ ᱠᱟᱱᱟ ᱱᱚᱣᱟ ᱡᱮᱢᱚᱱ ᱵᱟᱭᱥᱤ ᱱᱤᱭᱟᱹ ᱡᱟᱦᱟᱸ ᱞᱟᱝ ᱢᱮᱱ ᱠᱮᱜᱼᱟ᱾ ᱵᱟᱭᱥᱤ ᱱᱤᱭᱮ ᱦᱚᱸ ᱵᱟᱲᱟᱭᱤᱧ ᱞᱚ ᱵᱤᱨ ᱵᱟᱭᱥᱤ ᱢᱮᱱᱟᱜᱼᱟ, ᱢᱤᱫᱴᱤᱱ ᱫᱚ ᱟᱹᱛᱩ ᱛᱟ ᱟᱛᱩ ᱛᱟᱞᱟ ᱨᱮ ᱡᱟᱦᱟᱸ ᱥᱮ ᱯᱩᱲᱥᱤ ᱛᱟᱞᱟ ᱯᱩᱲᱥᱤ ᱢᱩᱫᱽᱨᱮ ᱡᱟᱦᱟᱸ ᱱᱮᱜ ᱮ ᱱᱤᱭᱟᱹ ᱠᱚᱜᱮ ᱤᱱᱠᱟᱹ ᱜᱮ ᱵᱟᱲᱟᱭ ᱦᱩᱭᱩᱜ ᱠᱟᱱ ᱫᱟᱜ ᱵᱟᱲᱟᱭ ᱛᱟᱦᱮᱸ ᱠᱟᱱᱟ ᱟᱫᱚ ᱢᱚᱴᱟ ᱢᱩᱴᱤ ᱛᱟᱹᱣ ᱵᱩᱡ ᱦᱩᱭ ᱱᱟ᱾
ᱦᱮᱸ᱾
ᱦᱳᱭ ᱾
ᱚᱱᱟ ᱦᱚᱸ ᱤᱧ ᱟᱹᱰᱤ ᱱᱟᱯᱟᱭ ᱤᱧ ᱵᱩᱡᱷᱟᱹᱣ ᱠᱮᱫᱟ ᱦᱚᱸᱼᱚᱭ ᱡᱮ ᱠᱟᱹᱴᱤᱡ ᱤᱧ ᱵᱩᱡᱷᱟᱹᱣ ᱦᱚᱪᱚ ᱫᱟᱲᱮᱭᱟᱜ ᱢᱮ ᱱᱟᱥ ᱥᱮᱱᱟᱜ ᱦᱩᱞᱳ ᱟᱵᱚᱣᱟᱜ ᱥᱟᱶᱛᱟ ᱤᱫᱤ ᱠᱟᱛᱮ᱾
ᱮᱠᱫᱚᱢ ᱚᱵᱥᱳᱭ ᱱᱚᱣᱟ ᱮᱸ ᱮᱸ ᱤᱧ ᱦᱚᱸ ᱢᱟᱱᱮ ᱵᱮᱥ ᱤᱧ ᱵᱩᱡᱽ ᱠᱮᱜᱼᱟ ᱡᱮ ᱦᱮᱸ ᱟᱢ ᱴᱷᱮᱱ ᱡᱟᱦᱟᱸ ᱢᱤᱫᱴᱮᱱ ᱠᱩᱠᱞᱤ ᱞᱮᱠᱟ ᱥᱮ ᱢᱤᱫᱴᱮᱱ ᱡᱟᱦᱟᱸ ᱜᱟᱞᱚᱪ ᱤᱧ ᱫᱚᱦᱚ ᱞᱮᱜᱼᱟ᱾ ᱟ ᱦᱳᱭ ᱞᱮᱱ ᱨᱮᱱᱟᱜ ᱢᱤᱫᱴᱤᱱ ᱛᱮᱞᱟ ᱮᱸ ᱢᱟᱴ ᱢᱚᱴᱟᱢᱩᱴᱤ ᱢᱟᱱᱮ ᱢᱚᱱᱮ ᱨᱤᱧ ᱵᱩᱡᱽ ᱫᱟᱲᱮᱭᱟᱫᱟ ᱡᱮ ᱵᱟᱝ ᱵᱷᱟᱹᱞᱤ ᱧᱚᱜ ᱛᱮ ᱟᱨ ᱪᱮᱫ ᱤᱧ ᱵᱩᱡᱽ ᱠᱮᱫᱟ ᱡᱮ ᱱᱚᱣᱟ ᱫᱚ ᱱᱚᱝᱠᱟ ᱵᱷᱟᱵᱽ ᱛᱮ ᱦᱩᱭᱩᱜᱼᱟ ᱥᱮ ᱱᱚᱝᱠᱟ ᱠᱚ ᱢᱮᱛᱟᱣᱟᱜᱼᱟ ᱢᱮᱱᱛᱮ᱾ ᱤᱧ ᱦᱚᱸ ᱵᱷᱟᱞᱮᱧ ᱵᱩᱡᱽ ᱠᱮᱜᱼᱟ᱾
ᱱᱟᱯᱟᱭ ᱜᱮ ᱦᱮᱸ ᱛᱟᱯᱚᱨ ᱮᱸ ᱠᱚ ᱦᱚᱸᱼᱚᱭ ᱵᱤᱪᱟᱹᱨ ᱠᱚ ᱵᱟᱹᱭ ᱵᱟᱹᱭ ᱛᱤᱧ ᱧᱮᱞ ᱫᱟ ᱚᱱᱮ ᱵᱤᱪᱟᱹᱨ ᱨᱮᱱᱟᱜ ᱡᱩᱫᱤᱢ ᱠᱟᱛᱷᱟᱢ ᱞᱟᱹᱭᱟ᱾ ᱟᱛᱩ ᱯᱟᱲᱟ ᱨᱮ ᱥᱩᱞᱩᱠ ᱥᱟᱹᱜᱟᱹᱭ ᱵᱟᱹᱱᱩᱜ ᱛᱮ ᱧᱮᱞᱫᱟᱹᱧ ᱚᱱᱟ ᱵᱤᱪᱟᱹᱨ ᱠᱚᱣᱟᱜ ᱫᱚ ᱢᱤᱫᱴᱟᱝ ᱦᱟᱭ ᱠᱳᱨᱴ ᱥᱩᱯᱨᱤᱢ ᱠᱳᱨᱴᱳᱜ ᱠᱟᱱᱟ ᱟᱨᱠᱤ ᱡᱟᱸᱦᱟ ᱟᱫᱚ ᱚᱱᱟ ᱛᱟᱞᱟᱛᱮ ᱟᱹᱰᱤ ᱠᱟᱹᱣᱰᱤ ᱠᱚᱦᱚᱸ ᱟᱹᱰᱤ ᱟᱜ ᱠᱟᱱ ᱛᱟᱠᱚᱣᱟ ᱢᱮᱱᱠᱷᱟᱱ ᱟᱹᱰᱤ ᱢᱟᱱᱮ ᱡᱟᱞᱟ ᱛᱚᱱ ᱨᱮᱠᱚ ᱯᱟᱲᱟᱜ ᱠᱟᱱᱟ ᱧᱮᱞᱮᱫ ᱠᱚᱣᱟᱹᱧ᱾
ᱦᱮᱸ ᱦᱮᱸ᱾ ᱦᱳᱡ ᱱᱟ ᱫᱚ ᱮᱠᱫᱚᱢ ᱥᱟᱹᱨᱤ ᱠᱟᱛᱷᱟ ᱠᱟᱱ ᱜᱮᱭᱟ ᱢᱟᱱᱮ ᱟᱨ ᱵᱤᱥᱮᱥ ᱠᱟᱭᱛᱮ ᱫᱚ ᱟᱛᱳ ᱚᱲᱟᱜ ᱨᱮᱱ ᱦᱚᱲ ᱡᱚᱛᱚ ᱦᱚᱲ ᱜᱮᱛᱚ ᱠᱟᱹᱢᱤ ᱡᱚᱝ ᱦᱚᱲᱜᱮ᱾ ᱛᱚ ᱦᱚᱡᱱᱟ ᱨᱮ ᱟᱹᱰᱤ ᱜᱟᱱ ᱜᱮ ᱚᱥᱩᱵᱤᱫᱟ ᱦᱩᱭᱩᱜ ᱠᱟᱱ ᱜᱮᱭᱟ᱾
ᱟᱨ ᱥᱟ ᱥᱟᱶᱛᱮ ᱱᱚᱝᱠᱟ ᱢᱤᱫᱴᱟᱝ ᱯᱮᱯᱟᱨ ᱨᱮᱦᱚᱧ ᱧᱮᱞᱮᱫ ᱛᱟᱦᱮᱸᱜ ᱵᱟᱝ ᱪᱚ ᱚᱠᱟ ᱠᱳᱲ ᱪᱚ ᱢᱤᱫᱴᱟᱝ ᱱᱚᱝᱠᱟ ᱨᱟᱭᱮ ᱮᱢ ᱞᱮᱫᱟ᱾ ᱥᱮ ᱚᱝᱠᱟ ᱢᱤᱫᱴᱟᱝ ᱠᱚ ᱞᱟᱹᱭᱮᱫ ᱛᱟᱸᱦᱮᱜᱼᱟ ᱟᱨᱠᱤ ᱡᱟᱥᱴ ᱡᱮ ᱟᱛᱳ ᱵᱤᱪᱟᱹᱨ ᱫᱚ ᱢᱤᱫ ᱢᱤᱫᱴᱟᱝ ᱡᱤᱭᱟᱹᱲ ᱫᱚᱦᱚ ᱞᱟᱹᱠᱛᱤ ᱠᱟᱱᱟ ᱪᱮᱫᱟᱜ ᱥᱮ ᱡᱩᱫᱤ ᱟᱛᱳ ᱵᱤᱪᱟᱹᱨ ᱵᱟᱢ ᱫᱚᱦᱚᱭ ᱞᱟᱹᱭᱟᱠᱚ ᱦᱟᱭ ᱠᱳᱨᱴ ᱥᱩᱯᱨᱤᱢ ᱠᱳᱨᱴ ᱮᱢᱚᱱ ᱮᱢᱚᱱ ᱠᱚᱛᱮᱠ ᱵᱤᱪᱟᱹᱨ ᱠᱚ ᱢᱮᱱᱟ ᱮᱠᱷᱚᱱᱚ ᱵᱤᱪᱟᱹᱨ ᱜᱮ ᱵᱟᱠᱚ ᱫᱟᱲᱮᱭᱟᱜᱼᱟ᱾ ᱪᱟᱜ ᱠᱟᱱᱟ ᱪᱮ ᱟᱛᱳ ᱯᱟᱲᱟ ᱨᱮ ᱡᱩᱫᱤ ᱠᱚ ᱥᱚᱢᱟᱫᱷᱟᱱ ᱠᱷᱟᱱ ᱡᱤᱱᱤᱥᱴᱟ ᱱᱟᱯᱟᱭ ᱠᱚᱜ-ᱟ ᱞᱟᱹᱭ ᱫᱟᱠᱚ ᱟᱠᱚ ᱦᱚᱸ᱾
ᱦᱳᱭ ᱦᱳᱭ᱾
ᱦᱩᱸ ᱡᱟᱭᱦᱳᱠ᱾ ᱢᱟᱱᱮ ᱚᱠᱛᱚ ᱦᱚᱸᱛᱚ ᱦᱩᱰᱤᱧ ᱢᱟᱪᱷᱟ ᱜᱮ ᱛᱟᱞᱟᱝᱼᱟ ᱱᱤᱭᱟᱹ ᱦᱩᱰᱤᱧ ᱢᱟᱪᱷᱟ ᱚᱠᱛᱚ ᱨᱮᱜᱮ ᱟᱹᱰᱤ ᱠᱤᱪᱷᱩ ᱡᱤᱱᱤᱥ ᱞᱟᱝ ᱵᱩᱡᱽ ᱠᱮᱫᱟ ᱥᱮᱞᱟᱝ ᱜᱟᱯᱟᱞ ᱢᱟᱨᱟᱣ ᱮᱱ ᱜᱮᱭᱟ᱾
ᱦᱮᱸ᱾
ᱟᱨ ᱱᱚᱣᱟ ᱠᱚ ᱡᱤᱱᱤᱥ ᱚᱵᱚᱥᱥᱳᱭ ᱟᱵᱚᱣᱟᱜ ᱦᱚᱸ ᱵᱟᱲᱟᱭ ᱨᱮᱱᱟᱜ ᱞᱟᱹᱠᱛᱤ ᱠᱟᱱ ᱛᱟᱵᱚᱱ ᱜᱮᱭᱟ᱾
ᱦᱮᱸ ᱦᱮᱸ ᱠᱟᱨᱚᱱ ᱱᱚᱣᱟ ᱠᱚ ᱡᱤᱱᱤᱥ ᱵᱟᱲᱟᱭ ᱥᱟᱶᱛᱮ ᱚᱱᱟ ᱠᱚ ᱡᱩᱫᱤ ᱟᱵᱚ ᱛᱮ ᱵᱚᱱ ᱛᱟᱦᱮᱸ ᱫᱟᱲᱮᱭᱟᱜᱼᱟ ᱛᱟᱦᱚᱞᱮ ᱟᱯᱱᱟᱨ ᱛᱮ ᱢᱤᱫᱴᱟᱝ ᱥᱚᱢᱟᱡᱽ ᱥᱟᱶᱛᱟ ᱫᱤᱥᱚᱢ ᱪᱟᱹᱞᱩ ᱨᱮᱱᱟᱜ ᱢᱤᱫᱴᱟᱝ ᱟᱵᱚᱣᱟᱜ ᱟᱹᱨᱤ ᱠᱟᱱ ᱛᱟᱵᱚᱱᱟ ᱱᱚᱣᱟ ᱢᱮᱱᱛᱮ ᱢᱮᱱᱛᱮ ᱛᱤᱧ ᱵᱩᱡᱷᱟᱹᱣᱟ ᱡᱮᱢᱚᱱ ᱜᱤᱨᱟᱹ ᱠᱚ ᱢᱟᱱᱮ ᱵᱤᱪᱟᱹᱨ ᱵᱮᱵᱚᱥᱛᱷᱟ ᱠᱚ ᱟᱵᱚᱣᱟᱜ ᱫᱚ ᱯᱟᱹᱦᱤᱞ ᱠᱷᱚᱱᱜᱮ ᱛᱟᱦᱮᱸ ᱠᱟᱱ ᱛᱟᱵᱚᱱᱟ᱾
ᱦᱮᱸ ᱦᱮᱸ᱾
ᱚᱱᱟ ᱠᱚᱫᱚ ᱚᱱᱠᱟ ᱟᱹᱰᱤ ᱢᱤᱫᱴᱟᱝ ᱯᱟᱹᱦᱤᱞ ᱡᱤᱱᱤᱥ ᱫᱚ ᱢᱟᱨᱮ ᱡᱤᱱᱤᱥ ᱫᱩᱧ ᱞᱟᱹᱭᱟ ᱡᱮᱢᱚᱱ ᱟᱵᱚ ᱫᱚ ᱥᱚᱢᱱᱟ ᱵᱟᱨᱟᱜᱽ ᱥᱟᱶᱛᱟ ᱠᱟᱱ ᱛᱟᱵᱚᱱᱟ ᱛᱚ ᱚᱱᱟ ᱫᱚ ᱠᱳᱱᱳ ᱫᱤᱱ ᱵᱟᱝ ᱢᱟᱨᱤᱜᱼᱟ ᱱᱚᱣᱟ ᱫᱚ ᱢᱟᱨᱮ ᱡᱚᱡᱚ ᱞᱮᱠᱟ ᱜᱮ ᱡᱚᱛᱚ ᱢᱟᱨᱮᱜᱼᱟ ᱛᱚᱛᱚ ᱦᱮᱲᱮᱢᱚᱜᱼᱟ᱾
ᱦᱩᱸ᱾ ᱮᱠᱫᱚᱢ᱾ ᱟᱹᱰᱤ ᱮᱸ ᱢᱟᱱᱮ ᱱᱟᱯᱟᱭ ᱱᱚ-ᱚᱱᱴᱟᱜ ᱠᱟᱛᱷᱟ ᱦᱚᱞᱤᱧ ᱠᱩᱥᱤᱭᱟᱜ ᱛᱟᱵᱮᱱᱟ᱾ ᱡᱮ ᱥᱳᱱᱟ ᱞᱮᱠᱟᱱ ᱢᱤᱫᱴᱤᱱ ᱥᱟᱶᱛᱟ ᱛᱟᱵᱚᱱ᱾ ᱥᱟᱹᱨᱤ ᱜᱮ ᱥᱳᱱᱟ ᱞᱮᱠᱟᱱ ᱜᱮ ᱥᱟᱶᱛᱟ ᱛᱟᱵᱚᱱ ᱫᱚ᱾
ᱴᱷᱤᱠ ᱜᱮᱭᱟ ᱛᱟᱦᱞᱮ ᱚᱠᱛᱚ ᱠᱚ ᱦᱩᱭᱩᱜ ᱠᱟᱱ ᱛᱟᱦᱮ ᱱᱤᱛᱚᱜ ᱫᱚ ᱛᱟᱦᱚᱞᱮ ᱚᱱᱠᱟ ᱜᱮ᱾ ᱯᱚᱨᱮᱛᱮ ᱟᱨᱦᱚᱸ ᱞᱟᱝ ᱜᱟᱯᱟᱞ ᱢᱟᱨᱟᱜᱼᱟ ᱦᱮᱸᱦᱮᱸ ᱴᱷᱤᱠ ᱜᱮᱭᱟ᱾